ᱦᱮᱸ ᱜᱚᱢᱠᱮ ᱡᱚᱦᱟᱨ ᱜᱮ᱾
ᱦᱳᱭ ᱡᱚᱦᱟᱨ ᱜᱮ ᱡᱚᱦᱟᱨ ᱡᱚᱦᱟᱨ ᱜᱮ᱾ ᱱᱟᱯᱟᱭ ᱜᱮ ᱢᱮᱱᱟᱜ ᱢᱮᱭᱟ?
ᱦᱮᱸ ᱱᱤᱛᱚᱜ ᱫᱚ ᱱᱟᱦᱟᱸᱜ ᱱᱟᱯᱟᱭ ᱵᱟᱲᱟ ᱜᱮ᱾
ᱦᱳᱭ ᱟᱨ ᱚᱲᱟᱜ ᱠᱚᱥᱮᱫ ᱤᱧ ᱦᱚᱸ ᱱᱟᱯᱟᱭ ᱜᱮ ᱢᱤᱱᱟᱹᱧ ᱧᱟ ᱟᱨ ᱚᱲᱟᱜ ᱥᱮᱫ ᱦᱚᱸ ᱡᱷᱚᱛᱚ ᱠᱚᱜᱮ ᱱᱟᱯᱟᱭ ᱜᱮ ᱢᱮᱱᱟᱜ ᱠᱚᱣᱟ᱾ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱱᱤᱛ ᱦᱟᱹᱵᱤᱡ ᱛᱮ᱾
ᱦᱮᱸ ᱦᱮᱸ ᱟᱞᱮᱦᱚᱸ ᱱᱟᱯᱟᱭ ᱵᱟᱲᱟ ᱜᱮ ᱱᱤᱛᱚᱜ ᱫᱚ ᱢᱮᱱᱟᱜ ᱞᱮᱭᱟ᱾
ᱦᱳᱭ ᱫᱟᱠᱟ ᱠᱚ ᱛᱟᱦᱚᱞᱮ ᱡᱚᱢ ᱵᱟᱲᱟ ᱦᱩᱭᱱᱟ ᱥᱮ ᱥᱮ ᱵᱟᱝ ᱥᱮᱛᱟᱜ ᱵᱮᱞᱟ?
ᱦᱮᱸ ᱡᱚᱢ ᱵᱟᱲᱟ ᱦᱩᱭᱱᱟ ᱤᱥᱤᱱ ᱵᱟᱥᱟᱝ ᱥᱟᱹᱛ ᱵᱟᱲᱟ ᱠᱟᱛᱮᱜ ᱜᱮ ᱱᱚᱸᱜ-ᱚᱭ ᱡᱚᱢ ᱵᱟᱲᱟ ᱠᱟᱛᱮᱫ ᱜᱮ ᱫᱩᱲᱩᱵ ᱵᱟᱲᱟ ᱦᱩᱭ ᱟᱠᱟᱱᱟ᱾
ᱦᱳᱭ ᱦᱳᱭ ᱳᱭ ᱛᱟᱦᱚᱞᱮ ᱴᱚᱯᱤᱠ ᱱᱤᱭᱟᱹ ᱞᱟᱝ ᱠᱚᱛᱷᱟ ᱞᱮᱠᱟᱡ ᱟᱹᱰᱤ ᱵᱷᱟᱜᱤ ᱦᱩᱭ ᱠᱚᱜ-ᱟ ᱱᱟᱦᱟᱜ
ᱦᱮᱸ ᱢᱟ ᱞᱟᱹᱭ ᱛᱟᱞᱟᱝ ᱢᱮ ᱚᱠᱟᱴᱟᱜ ᱤᱫᱤ ᱠᱟᱛᱮᱫ ᱞᱟᱝ ᱜᱚᱯᱚᱞ ᱢᱟᱨᱟᱜ-ᱟ᱾
ᱦᱳᱭ ᱦᱳᱭ ᱛᱟᱦᱚᱞᱮ ᱱᱚᱜ-ᱚᱭ ᱪᱮᱫ ᱠᱚ ᱢᱮᱱᱟ ᱵᱩᱱ ᱧᱮᱞᱮᱫ ᱠᱟᱱ ᱜᱮ ᱱᱚᱣᱟ ᱟᱵᱩᱣᱟᱜ ᱟᱸ ᱟᱹᱛᱩ ᱠᱚᱨᱮ ᱡᱟᱦᱟᱸ ᱮᱱᱛᱮᱱ ᱵᱤᱪᱟᱹᱨ ᱠᱩᱠᱩ ᱫᱚᱦᱚ ᱵᱟᱲᱟᱭ ᱛᱮᱦᱮᱱᱟ ᱥᱮ ᱡᱷᱚᱜᱽᱲᱟ ᱠᱩ ᱦᱩᱭ ᱵᱟᱲᱟᱜ ᱛᱮᱦᱮᱱᱟ ᱦᱳᱭ ᱚᱱᱟ ᱵᱟᱨᱮ ᱛᱮᱞᱟᱝ ᱜᱟᱞᱢᱟᱨᱟᱜ-ᱟ ᱦᱟᱸᱜ ᱴᱷᱤᱠ ᱜᱮᱭᱟ᱾ ᱦᱳᱭ ᱥᱮ ᱛᱟᱦᱚᱞᱮ ᱱᱟᱦᱟᱜ ᱡᱟᱦᱟᱸᱭ ᱟᱹᱛᱩ ᱨᱮᱠᱩ ᱫᱳᱥᱮᱫ ᱠᱟᱱᱟ ᱡᱮᱭᱥᱮ ᱮᱱᱛᱮᱱ ᱟᱸᱜ, ᱡᱟᱦᱟᱸᱭ ᱫᱟᱞ ᱛᱟᱯᱟᱢᱚᱜ ᱠᱟᱱᱟ ᱥᱮ ᱱᱟᱦᱟᱜ ᱮᱱᱛᱮᱱ ᱩᱸ ᱡᱟᱦᱟᱸᱭ ᱠᱩ ᱟᱺᱜᱤᱨᱚᱜ ᱠᱟᱱᱟ ᱠᱩ᱾ ᱥᱮ ᱮᱱᱛᱮᱜ ᱠᱩ ᱤᱭᱟᱹᱭᱮᱜ ᱠᱟᱱᱟ, ᱟᱫᱚ ᱱᱟᱦᱟᱜ ᱚᱱᱟ ᱟᱹᱛᱩ ᱨᱮ ᱦᱟᱸᱜ ᱠᱩ ᱟᱹᱰᱤ ᱟᱸᱴ ᱠᱚ ᱰᱟᱸᱰᱚᱢᱮᱜ ᱠᱚ ᱢᱤᱫ ᱵᱟᱨ ᱡᱟᱭᱜᱟ ᱠᱚᱨᱮᱱᱟᱜ ᱮᱠᱫᱚᱢ ᱯᱚᱧᱪᱟᱥ ᱦᱟᱡᱟᱨ ᱢᱤᱫ ᱞᱟᱠᱷ ᱦᱳᱭ᱾ ᱛᱟᱦᱞᱮ ᱱᱚᱜ-ᱚ ᱱᱚᱣᱟ ᱡᱤᱱᱤᱥᱴᱟᱜ ᱫᱚ ᱦᱩᱭᱩᱜ ᱫᱚᱨᱠᱟᱨ ᱥᱮ ᱵᱟᱝ ᱦᱩᱭᱩᱜ ᱫᱚᱨᱠᱟᱨ ᱢᱟᱱᱮ ᱱᱚᱜ-ᱚ ᱱᱚᱣᱟᱴᱟᱜ ᱡᱤᱱᱤᱥ ᱜᱤ᱾ ᱟᱵᱮᱱᱟᱜ ᱦᱤᱥᱟᱹᱵᱽ ᱛᱮ ᱪᱮᱫ-ᱮ ᱢᱮᱱᱫᱟ ᱱᱚᱣᱟ ᱫᱚ ᱟᱢᱟᱜ ᱦᱤᱥᱟᱹᱵᱽ?
ᱮᱸ ᱰᱟᱸᱰᱚᱢ ᱡᱤᱱᱤᱥᱴᱟᱜ?
ᱦᱳᱭ ᱦᱳᱭ᱾ ᱥᱮ ᱟᱯᱮ ᱥᱮᱜ ᱦᱩᱭᱩᱜ ᱛᱟᱦᱮᱱᱟ ᱥᱮ ᱵᱟᱝ ᱱᱚᱝᱠᱟ?
ᱟᱻ ᱦᱮᱸ ᱰᱟᱸᱰᱚᱢ ᱫᱚ ᱰᱟᱸᱰᱚᱢ ᱵᱟᱲᱟ ᱠᱚᱜᱮᱭᱟ ᱠᱚ᱾ ᱚᱝᱠᱟ ᱢᱟᱨᱟᱝ ᱧᱚᱜ ᱫᱟᱭ ᱫᱳᱥ ᱠᱚ ᱛᱟᱦᱮᱸ ᱞᱮᱱ ᱛᱟᱠᱚ ᱠᱷᱟᱱ ᱫᱚ᱾
ᱦᱩᱸ ᱦᱩᱸ᱾
ᱟᱫᱚ ᱦᱮᱸ ᱦᱩᱭᱩᱜ ᱫᱚ ᱫᱚᱨ ᱠᱟᱨ ᱜᱮ ᱚᱱᱟ ᱰᱟᱸᱰᱚᱢ ᱨᱮᱱᱟᱜ ᱚᱡᱮ ᱫᱚ ᱪᱮᱜ ᱦᱚᱛᱮᱡ ᱛᱮᱵᱚᱱ ᱰᱟᱸᱰᱚᱢᱮᱜ ᱠᱚᱣᱟ? ᱩᱱᱤ ᱡᱟᱛᱮ ᱥᱤᱠᱠᱷᱟᱭ ᱧᱟᱢ ᱢᱟ ᱦᱮᱸ ᱥᱮ ᱵᱟᱝ? ᱱᱚᱝᱠᱟᱱᱟᱜ ᱵᱷᱩᱞ ᱟᱞᱚᱭ ᱠᱚᱨᱟᱣ ᱢᱟ ᱫᱚᱦᱲᱟ ᱛᱮ᱾ ᱥᱮ ᱱᱚᱝᱠᱟᱱᱟᱜ ᱠᱟᱹᱭ ᱟᱞᱚᱭ ᱠᱚᱨᱟᱣ ᱢᱟ ᱚᱱᱟ ᱦᱟ ᱠᱟᱹᱭ ᱠᱷᱚᱱᱟᱜ ᱩᱱᱤ ᱥᱩᱫᱷᱨᱟᱹᱣᱮ ᱞᱟᱹᱜᱤᱫ ᱛᱮ ᱤᱱᱟᱹᱜ ᱥᱮ ᱱᱤᱟᱹᱜ ᱠᱚ ᱫᱷᱟᱨᱡᱚᱣᱟᱭ ᱠᱟᱱᱟ᱾ ᱡᱟᱛᱮ ᱚᱱᱟ ᱩᱱᱤ ᱩᱭᱦᱟᱹᱨ ᱛᱟᱸᱦᱮᱱ ᱛᱟᱭ ᱢᱟ ᱡᱮ ᱵᱟᱝ ᱥᱟᱹᱨᱤᱜᱮ ᱱᱚᱝᱠᱟ ᱠᱟᱹᱭ ᱞᱮᱠᱷᱟᱱ ᱫᱚ ᱱᱚᱜ-ᱚ ᱱᱚᱝᱠᱟ ᱟᱨᱚ ᱵᱷᱟᱨᱡᱟᱣ ᱦᱩᱭᱩᱜ-ᱟ ᱢᱮᱱᱛᱮᱫ᱾ ᱚᱱᱟ ᱠᱷᱟᱹᱛᱤᱨ ᱜᱮ ᱤᱧᱟᱹᱜ ᱢᱚᱱᱮ ᱛᱮᱫᱚᱭ ᱞᱟᱹᱭᱟ ᱚᱱᱟ ᱚᱱᱟ ᱠᱷᱟᱹᱛᱤᱨ ᱜᱮᱛᱚ ᱵᱚᱱ ᱰᱟᱸᱰᱚᱢᱮᱫ ᱠᱚᱣᱟ, ᱦᱮᱸ ᱥᱮ ᱵᱟᱝ?
ᱦᱳᱭ ᱦᱳᱭ᱾ ᱟᱫᱚ ᱱᱟᱦᱟᱜ ᱤᱧ ᱦᱚ ᱱᱚᱣᱟᱧ ᱢᱮᱱ ᱚᱪᱚᱭᱮᱫᱟ ᱡᱮ ᱚᱱᱟ ᱮᱱᱛᱮᱫ ᱡᱟᱸᱦᱟᱢ ᱞᱟᱹᱭ ᱠᱮᱫ ᱞᱮᱠᱟᱛᱮ ᱚᱱᱟ ᱩᱱᱤ ᱢᱤᱫᱴᱮᱱ ᱥᱮᱪᱮᱫ ᱢᱤᱫᱴᱮᱱ ᱡᱟᱹᱨᱩᱨᱤ ᱜᱮᱭᱟ ᱩᱱᱤ ᱡᱩᱫᱤ ᱡᱩᱫᱤᱢ ᱚᱱᱠᱟ ᱜᱮᱢ ᱟᱲᱟᱜ-ᱟᱭᱟ ᱰᱷᱤᱞᱟᱹᱣᱤᱭᱟᱢ ᱛᱟᱨ ᱫᱚ ᱚᱱᱟ ᱚᱱᱟ ᱟᱛᱳ ᱠᱚᱨᱮᱱᱟᱜ ᱚᱱᱟ ᱡᱟᱦᱟᱸ ᱢᱮᱱ ᱢᱮᱱᱟᱜ-ᱟ ᱡᱟᱦᱟᱸ ᱮᱱᱛᱮᱜ ᱵᱟᱭ ᱜᱟᱱᱚᱜ-ᱟ ᱥᱚᱢᱟᱡᱽ ᱨᱮ ᱥᱮ ᱮᱱᱛᱮᱱ ᱡᱟᱦᱟᱸ ᱨᱮ ᱮᱠᱟᱞ ᱡᱩᱫᱤ ᱵᱟᱭ ᱜᱟᱱᱚᱜ ᱠᱷᱟᱡ ᱱᱟᱦᱟᱜ ᱩᱱᱤ ᱫᱚ ᱱᱟᱦᱟᱜ ᱚᱱᱟ ᱡᱤᱱᱤᱥ ᱮᱱᱛᱮᱜ ᱩᱱᱤ ᱠᱚᱨᱟᱣ ᱠᱷᱟᱡ ᱱᱟᱦᱟᱜ ᱵᱚᱛᱚᱨᱚᱜ-ᱟᱭ ᱟᱹᱭᱠᱟᱹᱣ-ᱟ ᱫᱚᱦᱚᱲᱟ ᱩᱱᱤ ᱵᱟᱭ ᱜᱟᱹᱞᱛᱤᱭᱟ ᱦᱳᱭ ᱥᱮ᱾ ᱨᱮ, ᱱᱚᱜ-ᱚ ᱛᱚ, ᱱᱚᱜ-ᱱᱚᱣᱟ ᱱᱚᱣᱟ ᱡᱤᱱᱤᱥᱴᱟᱜ ᱫᱚ ᱡᱚᱛᱚ ᱟᱛᱳ ᱨᱮᱜᱮ ᱦᱩᱭᱩᱜ ᱫᱚᱨᱠᱟᱨ᱾ ᱟᱨ ᱱᱟᱦᱟᱜ ᱟᱞᱮ ᱥᱮᱫ ᱦᱚᱸ ᱚᱝᱠᱟᱜᱮ ᱦᱩᱭᱩᱜ ᱛᱟᱦᱮᱱᱟ ᱱᱚᱜ-ᱚᱭ ᱡᱟᱦᱟᱸᱴᱟᱜ ᱮᱱᱛᱮᱫ᱾ ᱡᱟᱦᱟᱸᱴᱟᱜ ᱜᱟᱱᱚᱜ-ᱟ ᱱᱟᱦᱟᱜ ᱚᱝᱠᱟᱱᱟᱜ ᱫᱚ ᱜᱟᱱᱚᱜ-ᱟ ᱞᱮᱠᱟ ᱜᱮᱠᱚ ᱰᱟᱸᱰᱚᱢ ᱠᱚ ᱞᱟᱜᱟᱣ ᱠᱚᱣᱟ᱾ ᱟᱫᱚ ᱱᱟᱦᱟᱜ ᱢᱤᱫᱴᱮᱱ ᱧᱮᱞᱚᱜ ᱠᱟᱱᱟ, ᱮᱱᱛᱮᱱ ᱡᱟᱦᱟᱸ ᱮᱱᱛᱮ ᱞᱟᱹ ᱞᱟᱹᱴᱩ ᱞᱟᱹᱴᱩ ᱢᱚᱴᱟ ᱢᱚᱴᱟ ᱴᱟᱠᱟ ᱵᱚᱱ ᱰᱟᱸᱰᱚᱢᱮᱫ ᱠᱚ ᱚᱱᱟ ᱫᱚ ᱱᱟᱦᱟᱜ ᱢᱤᱫ ᱦᱤᱥᱟᱹᱵᱽ ᱥᱮᱢ ᱧᱮᱞ ᱞᱮᱠᱷᱟᱡ ᱱᱟᱦᱟᱜ ᱵᱟᱝ ᱡᱩᱛᱩᱜ ᱠᱟᱱᱟ᱾ ᱦᱳᱭ ᱥᱮ᱾
ᱦᱮᱸ ᱪᱮᱫ ᱞᱮᱠᱟ ᱨᱮ?
ᱡᱮᱞᱮᱠᱟ ᱮᱱᱛᱮᱫ ᱮᱸᱻ ᱯᱚᱧᱪᱟᱥ ᱦᱟᱡᱟᱨ, ᱢᱤᱫ ᱞᱟᱠᱷ ᱴᱟᱠᱟ ᱮᱱᱛᱮᱫ ᱟᱵᱚ ᱨᱮᱸᱜᱮᱡ ᱦᱚᱯᱚᱱ ᱪᱟᱥ ᱪᱟᱥ ᱠᱟᱹᱢᱤ ᱵᱟᱞᱟ ᱫᱚ ᱚᱠᱟᱨᱮᱵᱚᱱ ᱧᱟᱢᱟ ᱦᱳᱭ, ᱟᱫᱚ ᱠᱟᱛᱷᱟ ᱫᱚ ᱦᱩᱭᱩᱜ ᱠᱟᱱᱟ ᱱᱚᱣᱟ ᱫᱚ ᱢᱤᱫᱴᱮᱱ ᱥᱚᱢᱟᱡᱽ ᱛᱟᱞᱟ ᱨᱮ ᱩᱱᱤ ᱦᱚᱲᱮ ᱫᱩᱲᱩᱵ ᱞᱮᱱᱠᱷᱟᱱ ᱟᱨ ᱩᱱᱤ ᱵᱚᱱ ᱵᱮᱡᱮᱫ ᱮᱠᱞᱟᱭ ᱠᱷᱟᱡ ᱤᱱᱟᱹ ᱛᱮᱜᱮ ᱩᱱᱤ ᱛᱷᱚᱲᱟ ᱜᱟᱱ ᱢᱟᱱᱮ ᱯᱟᱸᱪ ᱦᱟᱡᱟᱨ ᱜᱟᱱ ᱥᱮ ᱫᱩ ᱛᱤᱱ ᱦᱟᱡᱟᱨ ᱜᱟᱱ ᱵᱚᱱ ᱰᱟᱲᱚᱢ ᱞᱟᱭᱠᱷᱟᱡ ᱤᱱᱟᱹ ᱛᱮᱦᱚᱸ ᱚᱱᱟ ᱫᱚ ᱰᱟᱲᱚᱢ ᱨᱮᱜᱮ ᱞᱮᱠᱷᱟᱜ᱾
ᱦᱳᱭ, ᱢᱟᱱᱮ ᱚᱱᱟ ᱫᱚ ᱰᱟᱸᱰᱚᱢ ᱢᱟᱱᱮ ᱜᱮ ᱦᱩᱭᱩᱜ ᱠᱟᱱᱟ ᱦᱮᱸ᱾
ᱦᱳᱭ ᱦᱳᱭ ᱾ ᱟᱫᱚ ᱢᱮᱱᱠᱷᱟᱱ ᱢᱤᱫᱴᱮᱱ ᱫᱳᱥ ᱜᱮᱥᱮ ᱦᱩᱭᱩᱜ ᱠᱟᱱᱟ ᱡᱮᱢᱚᱱ ᱠᱚ ᱟᱸ ᱵᱟᱯᱞᱟ ᱢᱮᱱᱛᱮ ᱱᱟᱦᱟᱜ ᱤᱭᱟᱹ ᱯᱟᱹᱨᱤᱥ ᱯᱟᱹᱨᱤᱥ ᱠᱩ ᱱᱮᱛᱟᱨ ᱠᱩ ᱚᱱᱠᱟ ᱠᱩ ᱵᱟᱹᱲᱤᱡ ᱠᱚ ᱠᱟᱹᱢᱤᱭᱮᱫ ᱠᱟᱱᱟ ᱦᱳᱭ ᱛᱚ ᱚᱱᱮ ᱚᱱᱠᱟᱨ ᱟᱫᱚ ᱱᱟᱦᱟᱜ ᱚᱱᱠᱟ ᱰᱟᱸᱰᱚᱢ ᱫᱚ ᱜᱟᱱᱚᱜ ᱜᱮᱭᱟ ᱱᱟᱦᱟᱜ ᱾
ᱦᱮᱸ ᱦᱮᱸ ᱾
ᱦᱳᱭ ᱾ ᱦᱳᱭ ᱥᱮ ᱾
ᱦᱮᱸ ᱦᱮᱸ ᱾
ᱮᱱᱛᱮᱱ ᱱᱟᱦᱟᱜ ᱟᱵᱚᱱ ᱦᱚᱸ ᱟᱵᱚ ᱦᱚᱸ ᱡᱮᱭᱥᱮ ᱮᱱᱛᱮᱫ ᱫᱚ ᱟᱵᱚᱣᱟᱜ ᱫᱚ ᱮᱱᱛᱮᱫ ᱟᱵᱚᱣᱟᱜ ᱫᱷᱚᱨᱚᱢ ᱨᱮᱭᱟᱜ ᱥᱮ ᱟᱵᱚᱣᱟᱜ ᱥᱚᱢᱟᱡᱽ ᱨᱮᱭᱟᱜ ᱫᱚ ᱯᱟᱹᱨᱤᱥ ᱯᱟᱹᱨᱤᱥ ᱨᱚᱲ ᱞᱟᱸᱫᱟ ᱤᱭᱟᱹ ᱠᱚᱫᱚ ᱵᱟᱝ ᱵᱟᱝ ᱮᱠᱟᱞ ᱜᱤ ᱢᱟᱱᱟ ᱜᱮ ᱛᱟᱵᱚᱱᱟ ᱦᱳᱭ ᱾ ᱥᱮᱫᱟᱭ ᱨᱮᱜᱮ
ᱟᱸᱡᱚᱢ ᱟᱹᱜᱩ ᱟᱠᱟᱫᱟ ᱥᱮ ᱠᱚ ᱢᱮᱱ ᱟᱹᱜᱩ ᱟᱠᱟᱫ ᱵᱚᱱᱟ ᱾
ᱦᱳᱭ ᱦᱳᱭ ᱾
ᱞᱟᱹᱭ ᱥᱤᱠᱷᱟᱹᱣ ᱯᱟᱲᱦᱟᱣ ᱟᱠᱟᱫ ᱵᱚᱱᱟ ᱡᱮ ᱱᱚᱣᱟ ᱱᱚᱣᱟ ᱫᱚ ᱪᱚᱞ ᱵᱟᱹᱱᱩᱜ ᱛᱟᱵᱚᱱᱟ ᱟᱵᱚᱣᱟᱜ ᱫᱚ ᱾ ᱵᱟᱝ ᱜᱟᱱᱚᱜ ᱛᱟᱵᱚᱱᱟ ᱾ ᱡᱟᱭᱦᱳᱠ ᱡᱟᱦᱟᱱᱟᱜ ᱚᱸᱡᱮ ᱛᱮᱜᱮ ᱯᱟᱹᱦᱤᱞ ᱦᱟᱯᱲᱟᱢ ᱠᱚ ᱚᱱᱠᱟ ᱢᱟ ᱟᱸᱡᱚᱢ ᱞᱮᱠᱷᱟᱱ ᱠᱟᱹᱦᱱᱤ ᱞᱮᱠᱟᱛᱮ ᱢᱟ ᱟᱹᱰᱤ ᱟᱭᱢᱟ ᱜᱮ ᱚᱸᱡᱮ ᱫᱚ ᱢᱮᱱᱟᱜ-ᱟ ᱪᱮᱫ ᱦᱚᱛᱮᱫ ᱛᱮ ᱵᱟᱝᱠᱚ ᱵᱟᱝ ᱜᱟᱱᱚᱜ-ᱟ ᱥᱮ ᱪᱮᱫ ᱚᱱᱟ ᱠᱚᱫᱚ ᱵᱟᱲᱟᱭ ᱜᱮᱭᱟᱵᱚᱱ ᱦᱮᱸ ᱥᱮ ᱵᱟᱝ ᱾
ᱦᱩᱸ ᱾ ᱟᱫᱚ ᱱᱟᱦᱟᱜ ᱚᱱᱠᱟᱱ ᱥᱚᱢᱚᱭ ᱨᱮᱫᱚ ᱱᱟᱦᱟᱜ ᱩᱱᱠᱩ ᱫᱚ ᱰᱟᱸᱰᱚᱢ ᱞᱟᱹᱠᱛᱤ ᱠᱟᱱ ᱜᱮᱭᱟ ᱾ ᱟᱨ ᱚᱱᱟ ᱤᱭᱟᱹ ᱛᱮ ᱟᱵᱩᱣᱟᱜ ᱥᱚᱢᱟᱡ ᱨᱮ ᱚᱱᱠᱟᱱᱟᱜ ᱡᱤᱱᱤᱥ ᱟᱞᱚ ᱦᱩᱭᱩᱜ ᱢᱟ ᱚᱱᱟ ᱤᱭᱟᱹᱛᱮ ᱚᱱᱟ ᱢᱚᱴᱟ ᱴᱟᱠᱟ ᱫᱚ ᱩᱱᱠᱩ ᱫᱚ ᱰᱟᱸᱰᱚᱢ ᱫᱚᱨᱠᱟᱨ ᱾ ᱟᱨ ᱚᱱᱠᱟ ᱵᱚᱱ ᱧᱮᱞᱮᱫ ᱠᱚᱣᱟ ᱟᱹᱰᱤᱜᱟᱱ ᱦᱚᱲ ᱚᱱᱠᱟ ᱠᱚ ᱜᱟᱹᱞᱛᱤᱭᱮᱫ ᱠᱟᱱ ᱠᱷᱟᱱ ᱱᱟᱦᱟᱜ ᱵᱚᱱ ᱵᱟᱲ ᱮᱫ ᱠᱚᱣᱟ ᱱᱟᱦᱟᱜ ᱾
ᱦᱮᱸ ᱦᱮᱸ, ᱵᱟᱲ ᱦᱮᱸ ᱾
ᱦᱮᱸ ᱵᱟᱲᱮᱜ ᱠᱚᱣᱟ ᱵᱚᱱ ᱱᱟᱦᱟᱜ ᱟᱨ ᱩᱱᱠᱩ ᱫᱚ ᱡᱚᱛᱚᱠᱷᱚᱱ ᱚᱱᱟ ᱯᱚᱭᱥᱟ ᱵᱟᱠᱚ ᱮᱢᱚᱜ-ᱟ ᱛᱚᱛᱚᱠᱷᱚᱱ ᱩᱱᱠᱩ ᱫᱚ ᱚᱱᱟ ᱟᱛᱳ ᱨᱮᱱ ᱦᱚᱲ ᱩᱱᱠᱩ ᱥᱟᱞᱟᱜ ᱫᱚ ᱵᱟᱠᱚ ᱨᱚᱲᱟ ᱟᱨ ᱩᱱᱠᱩᱣᱟᱜ ᱚᱲᱟᱜ ᱦᱚᱸ ᱵᱟᱠ ᱚ ᱵᱚᱞᱚᱜ-ᱟ ᱾ ᱥᱮ ᱱᱟᱦᱟᱜ ᱥᱚᱨᱦᱟᱭ ᱠᱚᱨᱮ ᱦᱚᱸ ᱜᱟᱹᱭ ᱡᱟᱜᱟᱣ ᱦᱚᱸ ᱵᱟᱠᱚ ᱵᱚᱞᱚᱜ-ᱟ ᱥᱮ ᱮᱱᱛᱮᱱ ᱡᱟᱞᱮ ᱦᱤᱞᱳᱜ ᱦᱚᱸ ᱱᱟᱦᱟᱜ ᱡᱟᱞᱮ ᱦᱚᱸ ᱵᱟᱠᱚ ᱵᱚᱞᱚᱜ-ᱟ ᱩᱱᱠᱩ ᱚᱲᱟᱜ ᱫᱚ ᱦᱳᱭ ᱥᱮ ᱾ ᱦᱩᱸ ᱾
ᱩᱱᱠᱩ ᱥᱟᱞᱟᱜ ᱫᱚ ᱠᱳᱱᱳ ᱥᱟᱹᱜᱟᱹᱭ ᱜᱮ ᱵᱟᱠᱚ ᱫᱚᱦᱚᱭᱟ ᱢᱮᱱ ᱜᱟᱱᱚᱜ-ᱟ ᱾
ᱦᱳᱭ ᱟᱨᱦᱚᱸ ᱛᱤᱱᱟᱹᱜ ᱦᱳᱭ ᱦᱳᱭ ᱦᱳᱭ ᱾ ᱟᱫᱚ ᱱᱟᱦᱟᱜ ᱚᱱᱮ ᱮᱱᱛᱮᱜ ᱱᱤᱭᱟᱹ ᱡᱤᱱᱤᱥᱴᱟᱜ ᱫᱚ ᱟᱵᱚ ᱥᱚᱢᱟᱡᱽ ᱨᱮ ᱵᱚᱫᱞᱟᱣ ᱦᱩᱭᱩᱜ ᱫᱚᱨᱠᱟᱨ ᱾ ᱟᱨ ᱱᱚᱜ-ᱚ ᱱᱚᱣᱟ ᱡᱤᱱᱤᱥ ᱥᱮ ᱚᱱᱟ ᱠᱚᱫᱚ ᱵᱟᱝ ᱦᱩᱭᱩᱜ ᱫᱚᱨᱠᱟᱨ ᱵᱟᱹᱲᱤᱡ ᱡᱤᱱᱤᱥ ᱫᱚ ᱟᱫᱚ ᱡᱚ ᱛᱚ ᱦᱚᱲ ᱚᱱᱟ ᱟᱯᱱᱟ ᱟᱯᱱᱟ ᱟᱛᱳ ᱨᱮ ᱚᱱᱟ ᱫᱚ ᱟᱯᱱᱟ ᱟᱯᱱᱟ ᱦᱚᱲ ᱴᱷᱮᱱ ᱜᱮ ᱚᱱᱟ ᱫᱚ ᱜᱚᱲᱟ ᱫᱚ ᱠᱟᱱᱟ ᱦᱳᱭ ᱥᱮ ᱾
ᱦᱳᱭ ᱦᱳᱭ ᱾ ᱢᱟᱱᱮᱻ ᱟᱹᱛᱩ ᱨᱮᱱ ᱢᱟᱺᱡᱷᱤ ᱯᱟᱨᱜᱟᱱᱟ ᱠᱚ ᱡᱟᱦᱟᱸᱭ ᱠᱚᱠᱚ ᱛᱟᱦᱮᱱᱟ ᱥᱳᱞᱳ ᱟᱱᱟ ᱥᱮ ᱢᱚᱬᱮ ᱦᱚᱲ ᱠᱤ ᱾ ᱩᱱᱠᱩ ᱜᱮ ᱛᱤᱱᱟᱹᱜ ᱠᱮᱴᱮᱡ ᱠᱚ ᱛᱟᱦᱮᱱᱟ ᱩᱱᱟᱹᱜ ᱜᱮ ᱚᱱᱠᱟ ᱵᱤᱪᱟᱹᱨ ᱵᱮᱵᱚᱥᱛᱷᱟ ᱫᱚ ᱱᱟᱯᱟᱭ ᱠᱮᱴᱮᱡ ᱛᱟᱦᱮᱱᱟ ᱟᱨ ᱪᱮᱫ ᱾
ᱦᱳᱭ ᱦᱳᱭ ᱟᱹᱰ ᱟᱹᱰᱤ ᱱᱟᱯᱟᱭ ᱠᱟᱛᱷᱟᱢ ᱨᱚᱲ ᱠᱮᱜ-ᱟ ᱡᱮ ᱩᱱᱠᱩ ᱟᱹᱛᱩ ᱨᱮᱱ ᱢᱟᱺᱡᱷᱤ ᱯᱟᱨᱟᱱᱤᱠ ᱟᱨ ᱩᱱᱠᱩ ᱥᱳᱞᱳ ᱟᱱᱟ ᱡᱟᱦᱟᱸ ᱛᱤᱱᱟᱹᱜ ᱜᱟᱱᱚ ᱢᱟᱭᱱᱚ ᱢᱮᱱᱟᱜ ᱠᱚᱣᱟ ᱩᱱᱠᱩ ᱦᱚᱲ ᱱᱟᱦᱟᱜ ᱡᱩᱫᱤ ᱠᱮᱴᱮᱡ ᱢᱮᱱᱟᱜ ᱠᱚᱣᱟ ᱛᱟᱦᱚᱞᱮ ᱫᱚ ᱱᱟᱦᱟᱜ ᱵᱤᱪᱟᱹᱨ ᱦᱚᱸ ᱟᱹᱰᱤ ᱢᱚᱸᱡᱽ ᱠᱚ ᱫᱚᱦᱚᱭᱟ ᱾ ᱟᱛᱳ ᱨᱮᱱᱟᱜ ᱡᱟᱦᱟᱸ ᱛᱤᱱᱟᱹᱜ ᱜᱮ ᱢᱟᱱᱮ ᱚᱱᱠᱟ ᱦᱩᱭᱩᱜ ᱡᱟᱦᱟᱱᱟᱜ ᱯᱨᱚᱵᱞᱮᱢ ᱠᱚ ᱥᱮ ᱩᱱᱠᱩ ᱟᱹᱰᱤ ᱢᱚᱸᱡᱽ ᱠᱚ ᱥᱚᱞᱵᱷ ᱫᱟᱲᱮᱭᱟᱜ-ᱟ ᱟᱨ ᱟᱛᱳ ᱨᱮᱱ ᱢᱤᱫ ᱵᱟᱨ ᱦᱟᱺᱰᱤ ᱧᱩ ᱢᱟᱼᱼ ᱛᱟᱞ ᱠᱟᱛᱮᱫ ᱡᱩᱫᱤ ᱢᱟᱺᱡᱷᱤ ᱦᱟᱲᱟᱢ ᱠᱚᱜᱮ ᱱᱟᱦᱟᱜ ᱠᱚ ᱟᱨ ᱱᱟᱦᱟᱜ ᱦᱟᱱᱛᱮ ᱱᱟᱛᱮ ᱠᱷᱚᱡ ᱯᱚᱭᱥᱟ ᱠᱚ ᱧᱟᱢ ᱞᱮᱠᱷᱟᱡ ᱱᱟᱦᱟᱜ ᱟᱫᱚ ᱦᱟᱸᱜ ᱚᱱᱟᱼᱼ ᱡᱟᱦᱟᱸᱭ ᱫᱳᱥᱤ ᱠᱟᱱᱟᱭ ᱩᱱᱤ ᱜᱮ ᱱᱟᱦᱟᱜ ᱩᱱᱤ ᱫᱩᱥᱤ ᱜᱮ ᱵᱟᱭ ᱫᱩᱥᱤ ᱥᱟᱹᱵᱤᱛᱮᱭᱟ ᱚᱸᱰᱮ ᱫᱚ ᱱᱟᱜ ᱩᱱᱤ ᱜᱤ
ᱟᱫᱚ ᱡᱟᱦᱟᱸ ᱫᱷᱟᱨᱮ ᱠᱷᱚᱱᱟᱜ ᱡᱚᱫᱤ ᱠᱟᱹᱴᱤᱡ ᱮ ᱧᱟᱢ ᱠᱮᱫ ᱠᱷᱟᱱ ᱫᱚ ᱟᱫᱚ ᱚᱱᱟ ᱫᱷᱟᱨᱮ ᱜᱮᱼᱼ ᱠᱟᱛᱷᱟ ᱠᱮᱫᱟᱭ ᱟᱫᱚ ᱡᱟᱦᱟᱸ ᱠᱟᱱᱟ ᱟᱥᱚᱞ ᱵᱟᱹᱲᱤᱡᱼᱼ ᱥᱮ ᱡᱟᱦᱟᱸ ᱵᱤᱪᱟᱹᱨ ᱩᱰᱩᱠ ᱨᱮᱱᱟᱜ ᱠᱟᱛᱷᱟ ᱚᱱᱟ ᱫᱚ ᱵᱟᱝ ᱵᱤᱪᱟᱹᱨ ᱩᱰᱩᱠ ᱠᱟᱛᱮᱫ ᱟᱫᱚᱼᱼ ᱡᱟᱦᱟᱸᱭ ᱵᱟᱭ ᱫᱟᱲᱮ ᱠᱚᱜ-ᱟ ᱦᱩᱱᱟᱹᱝ ᱩᱱᱤ ᱜᱮ ᱟᱫᱚᱭ ᱫᱟᱲᱮ ᱠᱟᱭᱟ
ᱦᱳᱭ ᱱᱚᱜ-ᱚ ᱱᱚᱣᱟ ᱡᱤᱱᱤᱥᱴᱟᱜ ᱵᱚᱞᱮ ᱚᱱᱟ ᱫᱚ ᱥᱟᱹᱨᱤ ᱠᱟᱛᱷᱟ ᱠᱟᱱ ᱜᱮᱭᱟ ᱟᱨ ᱧᱮᱞ ᱦᱚᱸ ᱧᱮᱞᱚᱜᱼᱼ ᱠᱟᱱ ᱜᱮᱭᱟ ᱚᱱᱟ ᱡᱤᱱᱤᱥ ᱡᱮ ᱟᱭᱢᱟ ᱡᱟᱭᱜᱟ ᱨᱮ ᱚᱱᱠᱟ ᱠᱤ ᱢᱟᱡᱷᱤ ᱯᱟᱨᱟᱱᱤᱠ ᱡᱩᱫᱤ ᱠᱮᱴᱮᱡ ᱵᱟᱼᱼ ᱵᱟᱠᱚ ᱛᱟᱦᱮᱱ ᱛᱟᱵᱚᱱ ᱠᱷᱟᱡ ᱟᱴ ᱜᱟᱢᱟ ᱵᱤᱪᱟᱹᱨ ᱠᱚ ᱨᱮᱱᱟᱜ ᱦᱚᱸ ᱱᱟᱜ ᱵᱚᱱ ᱞᱟᱡᱟᱯᱟᱲᱟ ᱫᱟᱲᱮᱭᱟᱜ-ᱟ᱾ ᱫᱤᱥᱚᱢ ᱮᱱᱛᱮᱫ ᱵᱤ ᱟᱴ ᱜᱟᱣᱟ ᱠᱚ ᱦᱩᱭ ᱵᱟᱲᱟᱜ ᱛᱟᱦᱮᱱᱟ ᱥᱮ ᱵᱟᱝ ᱛᱟᱦᱚᱞᱮ ᱟᱯᱮ ᱥᱮᱫ
ᱚ ᱡᱚᱛᱚ ᱡᱚᱛᱚ ᱠᱷᱚᱱᱟᱜ ᱢᱟᱨᱟᱝ ᱥᱳᱞᱳ ᱟᱱᱟ ᱥᱮ ᱟᱹᱛᱩᱼᱼ ᱞᱮᱠᱟ ᱛᱮᱫᱚ ᱠᱮᱴᱮᱡ ᱫᱚ ᱢᱟᱹᱡᱷᱤ ᱯᱟᱨᱟᱱᱤᱠ ᱱᱩᱠᱩ ᱢᱚᱬᱮ ᱦᱚᱲ ᱡᱟᱦᱟᱸᱭ ᱠᱚ ᱥᱟᱵᱼᱼ ᱠᱚ ᱛᱟᱦᱮᱱᱟ ᱩᱱᱠᱩ ᱜᱮ ᱡᱚᱛᱚ ᱠᱷᱚᱱᱟᱜ ᱫᱚᱼᱼ ᱡᱟᱹᱥᱛᱤ ᱠᱮᱴᱮᱡ ᱛᱟᱦᱮᱱ ᱦᱩᱭᱩᱜ ᱛᱟᱠᱚᱣᱟ ᱩᱱᱠᱩ ᱜᱮᱛᱚ ᱠᱚ ᱟᱛᱳ ᱥᱳᱞᱳ ᱟᱱᱟ ᱠᱚᱠᱚ ᱪᱟᱪᱟᱞᱟᱣ ᱫᱟᱲᱮᱭᱟ ᱠᱚᱣᱟ ᱥᱮ ᱵᱩᱡᱷᱟᱹᱣ ᱫᱟᱲᱮ ᱟᱠᱚᱣᱟ ᱠᱚ ᱩᱱᱠᱩ ᱜᱮ
ᱦᱮᱸ ᱟᱫᱚᱧ ᱢᱮᱱ ᱦᱚᱪᱚᱭ ᱮᱫ ᱠᱟᱱᱟ ᱡᱮ ᱚᱱᱛᱮ ᱵᱤᱪᱟᱹᱨ ᱦᱩᱭᱩᱜ ᱛᱟᱦᱮᱱᱟ ᱟᱯᱮ ᱥᱮᱫ ᱛᱟᱦᱚᱞᱮ ᱡᱮᱢᱚᱱ ᱟᱛᱳ ᱨᱮ ᱡᱟᱦᱟᱱᱟᱜ ᱡᱤᱱᱤᱥ ᱵᱟᱨᱼᱼ
ᱦᱮᱸ ᱜᱮᱫ ᱮᱱᱟ ᱥᱮ ᱦᱮᱸ ᱨᱚᱲ ᱵᱟᱝ ᱟᱸᱡᱚᱢ ᱮᱜ ᱛᱟᱢᱟ ᱦᱮᱞᱳ ᱦᱮᱞᱳ ᱡᱟᱦᱟᱱᱟᱜ ᱚᱡᱮ ᱛᱮᱜᱮ ᱦᱳᱭᱛᱚ ᱨᱚᱲ ᱵᱟᱝᱼᱼ ᱟᱸᱡᱚᱢᱚᱜ ᱠᱟᱱᱟ ᱦᱮᱞᱳ